ᱡᱚᱦᱟᱨ ᱜᱮ
ᱦᱮᱸ ᱡᱚᱸᱦᱟᱨ ᱡᱚᱸᱦᱟᱨ ᱟᱪᱪᱷᱟ ᱱᱟᱯᱟᱭ ᱵᱟᱲᱟ ᱜᱮ
ᱦᱳᱭ ᱟᱞᱮ ᱠᱚᱫᱚ ᱦᱟᱜ ᱱᱟᱯᱟᱭ ᱜᱮ ᱟᱯᱮ ᱠᱚ ᱛᱟᱵᱚᱱ ᱪᱮᱫ ᱞᱮᱠᱟ
ᱦᱮᱸ ᱟᱞᱮ ᱠᱚᱦᱚᱸ ᱥᱟᱱᱟᱢ ᱦᱚᱲ ᱜᱮ ᱱᱟᱯᱟᱭ ᱵᱟᱲᱟᱜ ᱜᱮ ᱱᱟᱦᱟᱸᱜ ᱟᱫᱚ ᱜᱚᱢᱠᱮ ᱜᱟᱯᱟ ᱵᱮᱨᱮᱫ ᱠᱟᱛᱮᱫ ᱱᱟᱦᱟᱜ ᱟᱯᱮ ᱥᱮᱫ ᱫᱚ ᱪᱮᱫ ᱠᱚᱯᱮ ᱠᱟᱹᱢᱤ ᱵᱟᱲᱟᱭᱮᱫ ᱛᱟᱵᱚᱱᱟ
ᱦᱳᱭ ᱵᱮᱨᱤᱠ ᱠᱟᱛᱮᱫ ᱫᱚ ᱱᱟᱦᱟᱜ ᱟᱞᱮ ᱥᱮᱱ ᱮᱠᱟ ᱵᱟᱛᱟᱨ ᱦᱩᱭ ᱟᱠᱟᱱᱟ ᱱᱚᱜᱼᱚᱭ ᱪᱟᱥᱟ ᱠᱟᱹᱢᱤ ᱜᱮ ᱦᱩᱲᱩ ᱨᱚᱦᱚᱭ ᱠᱚ ᱤᱫᱤ ᱦᱩᱭ ᱟᱠᱟᱱᱟ
ᱦᱮᱸ ᱟᱞᱮ ᱥᱮᱫ ᱦᱚᱸ ᱱᱟᱦᱟᱜ ᱚᱱᱠᱟ ᱜᱮ ᱥᱮᱛᱟᱼᱜ ᱨᱮ ᱵᱮᱨᱮᱫ ᱠᱟᱛᱮᱼᱜ ᱟᱼᱞᱮ ᱫᱚ ᱜᱟᱯᱟ ᱫᱚ ᱱᱟᱦᱟᱼᱜ ᱟᱨ ᱥᱤᱭᱳᱜ ᱠᱚᱹᱫᱚ ᱛᱷᱚᱹᱲᱟ ᱡᱤᱨᱟᱹᱣ ᱠᱟᱱᱟ ᱞᱮ ᱦᱮᱸ ᱱᱤᱛᱚᱜ ᱫᱚ ᱯᱤᱰᱷᱟᱹ ᱟᱼᱲᱤᱠ ᱠᱚ ᱯᱤᱰᱷᱟᱹ ᱢᱟᱜ ᱠᱚ ᱦᱟ ᱜᱟᱹᱪᱷᱤ ᱛᱩᱫ ᱠᱚ ᱱᱤᱭᱟᱹ ᱠᱚᱹᱱ ᱜᱮ ᱦᱚᱸ ᱜᱟᱯᱟ ᱠᱚ ᱫᱚᱹᱞᱮ ᱠᱟᱹᱢᱤᱭᱟᱹ ᱟᱨ ᱟᱯᱮᱹ ᱫᱚ ᱨᱚᱦᱚᱭ
ᱦᱳᱭ ᱜᱚᱝᱠᱮ ᱨᱚᱦᱚᱭ ᱦᱚᱸ ᱱᱟᱦᱟᱜ ᱢᱮᱱᱟᱜᱼᱟ ᱟᱞᱮ ᱫᱚ ᱟᱨ ᱜᱟᱹᱪᱷᱤ ᱛᱩᱫ ᱦᱚᱸ ᱢᱮᱱᱟᱜᱼᱟ ᱟᱨ ᱥᱤᱭᱳᱜ ᱦᱚᱸ ᱱᱟᱦᱟᱜ ᱴᱮᱠᱴᱚᱨ ᱛᱮ ᱥᱤ ᱚᱪᱚᱭ ᱦᱟᱸᱜ ᱢᱮᱱᱟᱜᱼᱟ
ᱟᱯᱮᱫᱚ ᱰᱟᱝᱨᱟ ᱫᱚ ᱵᱟᱯᱮ ᱥᱤᱭᱟ?
ᱦᱳᱭ ᱰᱟᱝᱨᱟ ᱛᱮ ᱥᱤ ᱜᱮᱹᱭᱟᱹᱞᱮ ᱟᱫᱚ ᱰᱟᱝᱨᱟ ᱠᱚ ᱛᱷᱚᱹᱲᱟ ᱯᱨᱚᱵᱞᱮᱢ ᱦᱩᱼᱭ ᱠᱟᱱᱟ ᱚᱱᱟ ᱠᱟᱨᱚᱱ ᱛᱮ ᱰᱟᱝᱨᱟ ᱛᱮ ᱥᱤᱭᱳᱼᱜ ᱫᱚ ᱛᱷᱚᱹᱲᱟ ᱦᱟᱹᱯᱤ ᱦᱟᱛᱟᱹᱲ ᱟᱠᱟᱱᱟ
ᱟᱞᱮ ᱠᱚᱹᱫᱚ ᱱᱟᱦᱟᱜ ᱰᱟᱝᱨᱟ ᱛᱮ ᱜᱮ ᱥᱤ ᱵᱟᱲᱟᱭᱼᱟ ᱟᱫᱚ ᱱᱤᱛ ᱫᱚ ᱟᱨ ᱛᱷᱚᱹᱲᱟ ᱟᱨ ᱥᱤᱭᱳᱼᱜ ᱠᱚ ᱫᱚ ᱡᱚᱛᱚ ᱴᱷᱤᱠᱴᱷᱟᱠ ᱦᱩᱭ ᱠᱟᱱᱟ᱾ ᱱᱤᱛᱚᱜ ᱫᱚ ᱠᱷᱟᱹᱞᱤ ᱯᱤᱰᱷᱟᱹ ᱟᱲᱮ ᱠᱩᱜᱮ ᱢᱮᱱᱟᱜᱼᱟ ᱚᱱᱟ ᱠᱚ ᱴᱷᱤᱠ ᱴᱷᱟᱠ ᱞᱮᱱ ᱠᱷᱟᱡ ᱜᱮ ᱟᱨ ᱨᱚᱦᱚᱭ ᱠᱚᱹᱞᱮ ᱥᱟᱨᱫᱤᱜᱼᱟ ᱱᱟᱦᱟᱜ ᱟᱼᱫᱚ ᱛᱤᱱᱟᱹᱜ ᱰᱷᱮᱨ ᱯᱮ ᱨᱚᱦᱚᱭ ᱵᱟᱹᱲᱟᱭ ᱫᱚ ᱜᱚᱝᱠᱮ ᱟᱯᱮ ᱠᱚᱫᱚ᱾
ᱟᱞᱮ ᱟᱭᱢᱟ ᱫᱚ ᱱᱟᱦᱟᱜ ᱵᱟᱞᱮ ᱨᱚᱦᱚᱼᱭ ᱨᱚᱦᱚᱭ ᱠᱟᱜᱼᱟ ᱤᱱᱠᱟᱹ ᱜᱮᱞ ᱵᱤᱜᱷᱟᱹ ᱜᱟᱱ ᱞᱮ ᱨᱚᱦᱚᱭᱟᱹ
ᱟᱹᱰᱤ ᱱᱟᱯᱟᱭ ᱜᱮ ᱦᱮᱸ ᱟᱞᱮ ᱠᱚᱦᱚᱸ ᱛᱷᱚᱹᱲᱟ ᱦᱮᱸ ᱥᱟᱜᱤ ᱫᱷᱟᱨᱟᱹ ᱜᱮ ᱱᱟᱦᱟᱜ ᱞᱮ ᱨᱚᱦᱚᱹᱭᱮᱫ ᱠᱟᱱᱟᱹ ᱦᱚᱸ ᱡᱟᱦᱟᱸᱞᱮᱠᱟ ᱵᱚᱪᱷᱚᱨ ᱨᱮᱱᱟᱜ ᱪᱟᱹᱟᱥᱚ ᱠᱟᱱᱹ ᱛᱮ ᱟᱫᱚ ᱟᱯᱮ ᱥᱮᱫ ᱫᱚ ᱵᱚᱪᱷᱚᱨ ᱨᱮ ᱛᱤᱱᱟᱹᱜ ᱫᱚᱢ ᱯᱮ ᱪᱟᱥ ᱛᱟᱵᱚᱱᱟ ᱦᱟᱸᱜ ᱜᱚᱝᱹᱠᱮ
ᱦᱳᱭ ᱟᱞᱮ ᱫᱚ᱾ ᱵᱟᱨᱫᱷᱟᱣ ᱞᱮ ᱪᱟᱥᱟ ᱚᱠᱟ ᱫᱚ ᱢᱤᱫ ᱫᱷᱟᱣ ᱜᱮ ᱱᱟᱦᱟᱜ
ᱪᱮᱫ ᱪᱮᱫ ᱠᱚᱯᱮ ᱪᱟᱥᱟ ᱚᱱᱹᱛᱮ ᱫᱚ ᱠᱷᱟᱹᱞᱤ ᱦᱩᱲᱩ ᱢᱚᱛᱚᱡ ᱥᱮ ᱟᱨ ᱮᱴᱟᱜᱟᱜᱹ ᱦᱚᱸᱯᱮ ᱪᱟᱥᱟ ᱵᱟᱛᱟᱠᱹ
ᱦᱩᱲᱩ ᱜᱮᱫ ᱠᱟᱛᱮᱼᱜ ᱢᱟᱥᱨᱤ ᱫᱟᱹᱞ ᱠᱚᱦᱚᱸ ᱞᱮ ᱮᱨ ᱜᱮᱭᱟ ᱡᱚᱸᱰᱨᱟ ᱠᱚᱦᱚᱸᱞ ᱞᱮ ᱮᱨ ᱜᱮᱭᱟ
ᱟᱪᱷᱟᱹ ᱵᱷᱟᱹᱜᱤ ᱜᱮ ᱦᱩᱭᱩᱜᱼᱟ ᱟᱱᱚᱣᱟ ᱠᱚ ᱪᱟᱥᱟᱹ
ᱦᱳᱭ ᱦᱭᱹ ᱵᱩᱜᱤ ᱜᱮ ᱦᱩᱭᱩᱜᱼᱟ
ᱟᱨ ᱡᱟᱦᱟᱸ ᱞᱮᱠᱟᱹ ᱚᱱᱹᱛᱮ ᱫᱚ ᱱᱟᱦᱟᱜ ᱪᱮᱫ ᱠᱚ ᱦᱩᱲᱩ ᱧᱩᱛᱩᱢ ᱯᱮ ᱪᱟᱥ ᱛᱟᱵᱩᱱᱟᱹ?
ᱦᱳᱭ ᱟᱞᱮ ᱱᱟᱠᱷᱟᱹ ᱫᱚ ᱱᱟᱦᱟᱜ ᱨᱚᱧᱡᱤᱛ ᱦᱩᱲᱩ ᱢᱮᱱᱟᱜᱼᱟ᱾ ᱢᱚᱱᱥᱨᱤᱹ ᱦᱩᱲᱩ ᱢᱮᱱᱟᱜᱼᱟ᱾ ᱵᱷᱚᱜᱽ ᱦᱩᱲᱩ ᱢᱮᱱᱟᱜᱼᱟ ᱵᱩᱨᱱᱤ ᱦᱩᱲᱩ ᱢᱮᱱᱟᱜᱼᱟ᱾ ᱟᱨ ᱦᱚᱸ ᱚᱱᱠᱟᱜ ᱜᱮ ᱟᱭᱢᱟᱹ ᱦᱩᱲᱩ ᱜᱮ ᱢᱮᱱᱟᱜᱼᱟ᱾
ᱟᱼᱫᱚ ᱡᱚᱛᱚᱮ ᱡᱩᱫᱟᱹ ᱡᱩᱫᱟᱹ ᱜᱮ ᱱᱟᱦᱟᱼᱜ ᱚᱱᱟ ᱠᱚᱹᱫᱚ ᱦᱩᱭᱩᱜᱼᱟ ᱥᱮᱹ ᱢᱤᱫ ᱜᱮ ᱦᱩᱭᱩᱜᱼᱟ ᱱᱟᱦᱟᱜ ᱥᱚᱢᱟᱱ ᱜᱮ
ᱡᱩᱫᱟᱹ ᱡᱩᱫᱟᱹ ᱜᱮ ᱦᱩᱭᱩᱜᱼᱟ ᱱᱟᱦ ᱜᱚᱝᱹᱠᱮ
ᱚᱠᱟᱴᱟᱜᱹ ᱫᱚ ᱡᱟᱹᱥᱛᱤ ᱧᱚᱜ ᱦᱩᱭᱩᱜᱼᱟ ᱟᱯᱮ ᱥᱮᱫ ᱫᱚ?
ᱟᱞᱮ ᱥᱮᱫ ᱫᱚ ᱱᱟᱦᱟᱜ ᱨᱚᱸᱡᱤᱛ ᱜᱮ ᱰᱷᱮᱨ ᱧᱚᱜᱹ ᱦᱩᱭᱩᱜᱭᱼᱟ ᱡᱟᱹᱥᱛᱤ ᱧᱚᱜᱹ
ᱦᱮᱸ ᱟᱯᱮ ᱥᱮᱫ ᱫᱚ ᱫᱚᱞᱦᱟᱹ ᱡᱟᱭ ᱫᱚᱞᱦᱟᱹ ᱡᱚᱢᱤ ᱜᱮ ᱥᱟᱸᱜᱮᱭᱟᱹ ᱵᱟ
ᱦᱳᱭ ᱫᱚᱞᱦᱟ ᱦᱚᱸ ᱢᱮᱱᱟᱜᱼᱟ। ᱟᱨ ᱠᱩᱴᱠᱩᱢ ᱫᱷᱟᱨᱟ ᱢᱟᱪᱷᱟᱭᱟᱜ ᱦᱚᱸ ᱢᱮᱱᱟᱜᱼᱟ।
ᱟᱫᱚ ᱨᱚᱧᱡᱤᱛ ᱨᱚᱧᱡᱤᱛ ᱜᱮ ᱠᱷᱟᱞᱤ ᱫᱚᱲᱦᱟ ᱫᱮᱯᱮ ᱨᱚᱦᱚᱭᱟ ᱥᱮ ᱼᱼ ᱡᱚᱛᱚ ᱜᱮ ᱱᱟᱷᱟᱜ ᱯᱮ ᱨᱚᱦᱚᱭᱟ ᱠᱚᱴᱠᱩ ᱠᱚᱨᱮ ᱦᱚᱸ?
ᱠᱩᱴᱠᱩ ᱠᱚᱨᱮ ᱫᱚ ᱱᱟᱷᱟᱜ ᱮᱴᱟᱜ ᱟᱜ ᱦᱚᱸᱞᱮ ᱨᱚᱦᱚᱭ ᱜᱮᱭᱟ ᱢᱮᱱᱠᱷᱟᱱ ᱼᱼ ᱫᱚᱞᱦᱟ ᱨᱮᱫᱚ ᱱᱷᱟᱜ ᱨᱚᱡᱤᱛ ᱜᱮᱞᱮ ᱨᱚᱦᱚᱭᱟ᱾ ᱠᱟᱨᱚᱱ ᱼᱼ ᱮᱴᱟᱜᱟᱜ ᱟᱜ ᱦᱩᱲᱩ ᱱᱟᱷᱟᱜ ᱫᱚ ᱞᱦᱟᱨᱮ ᱨᱚᱦᱚᱭ ᱞᱮᱠᱷᱟᱱ ᱫᱚ ᱼᱼ ᱚ ᱵᱷᱤᱸᱫᱟᱹᱲᱚᱜ ᱜᱮᱭᱟ। ᱵᱤᱞᱤᱜ ᱚᱠᱛᱚ ᱨᱮ᱾
ᱟᱨ ᱜᱮᱹᱞᱮ ᱠᱚᱹᱢᱟ ᱦᱮᱸ ᱡᱷᱚᱛᱚ ᱜᱮ ᱯᱟᱹᱥᱮᱫ ᱢᱚᱡᱽ ᱜᱮ ᱦᱩᱭᱩᱜᱼᱟ᱾
ᱦᱩᱭᱩᱜ ᱜᱮᱭᱟ ᱱᱟᱯᱟᱭ ᱜᱮ।
ᱟᱨ ᱚᱱᱠᱟ ᱟ ᱨᱚᱦᱚᱭ ᱥᱟᱹᱛ ᱵᱟᱲᱟ ᱠᱟᱛᱮᱫ ᱢᱟ ᱼᱼ ᱫᱟᱜ ᱠᱚᱫᱚ ᱟᱯᱮ ᱛᱮᱯᱮ ᱞᱟᱜᱟᱣᱚᱜᱼᱟ ᱥᱮ ᱥᱮᱨᱢᱟ ᱫᱟᱜ ᱜᱮ ᱥᱮ ᱡᱟᱹᱯᱟᱹᱭ ᱱᱟᱞᱟ ᱫᱟᱜ ᱠᱚ ᱢᱮᱱᱟᱜᱼᱟ?
ᱥᱮᱨᱢᱟ ᱫᱟᱜ ᱦᱚᱸ ᱢᱟᱭ ᱡᱟᱹᱲᱤ ᱜᱮᱭᱟᱭ। ᱟᱨ ᱡᱷᱟᱹᱯᱟᱹᱭ ᱫᱟᱜ ᱦᱚᱸ ᱱᱟᱷᱟᱜ ᱢᱮᱱᱟᱜᱼᱟ। ᱵᱟᱱᱟᱨ ᱛᱮᱜᱮ ᱱᱟᱦᱟᱜ ᱮ ᱧᱟᱢᱟᱜᱼᱟ।
ᱚᱱᱠᱟ ᱠᱷᱟᱱ ᱢᱟ ᱱᱟᱯᱟᱭ ᱜᱮᱭᱟ ᱟᱨ ᱡᱟᱭᱜᱟ ᱡᱟᱭᱜᱟ ᱛᱮᱢᱟ ᱼᱼ ᱱᱚᱜᱼᱚᱭ ᱟᱹᱰᱤᱜᱟᱱ ᱡᱟᱭᱜᱟᱮ ᱵᱳᱨᱤᱝ ᱠᱚ ᱱᱷᱟᱜ ᱠᱚ ᱵᱤᱫ ᱮᱫᱟ। ᱥᱮ ᱚᱱᱠᱟ ᱟᱭᱢᱟ ᱞᱮᱠᱟᱱᱟᱜ ᱥᱩᱵᱤᱛᱟ ᱠᱚ ᱦᱟᱛᱟᱣ ᱮᱫᱟ ᱟᱫᱚ ᱼᱼ ᱚᱠᱟ ᱠᱷᱟᱱ ᱢᱟ ᱟᱯᱮ ᱥᱮᱫ ᱢᱟ ᱱᱟᱯᱟᱭ ᱜᱮᱭᱟ।
ᱦᱳᱭ ᱟᱞᱮ ᱥᱮᱫ ᱫᱚ ᱱᱟᱯᱟᱭ ᱜᱮᱭᱟ᱾ ᱟᱨ ᱱᱤᱛ ᱦᱟᱹᱵᱤᱡ ᱱᱟᱦᱟᱜ ᱼᱼ ᱵᱳᱨᱤᱝ ᱠᱚᱫᱚ ᱞᱟᱹᱠᱛᱤ ᱚᱱᱠᱟ ᱵᱟᱝ ᱯᱟᱲᱟᱣ ᱟᱠᱟᱱᱟ।
ᱟᱨ ᱪᱮᱫ ᱞᱮᱠᱟ ᱟᱯᱮᱥᱮᱫ ᱫᱚ? ᱟᱸ ᱡᱟᱹᱯᱟᱹᱭ ᱱᱟᱞᱟ ᱠᱚ ᱢᱮᱱᱟᱜ ᱠᱷᱟᱱ ᱦᱟᱹᱠᱩ ᱠᱟᱴᱠᱚᱢ ᱡᱚᱢ ᱠᱚᱫᱚ ᱪᱮᱫᱞ ᱞᱮᱠᱟ ᱟᱠᱟᱞ ᱜᱮᱭᱟ?
ᱵᱟᱝ ᱜᱮ ᱜᱚᱝᱠᱮ ᱟᱞᱮ ᱱᱟᱠᱷᱟ ᱫᱚ ᱱᱷᱟᱜ ᱦᱟᱹᱠᱩ ᱠᱟᱴᱠᱚᱢ ᱫᱚ ᱵᱟᱝ ᱟᱠᱟᱞᱟ। ᱫᱚᱞᱦᱟ ᱠᱚᱨᱮ ᱜᱮ ᱱᱟᱦᱟᱜ ᱡᱟᱹᱯᱩ ᱱᱟᱞᱟ ᱠᱚᱨᱮ ᱜᱮ ᱦᱟᱸᱜ ᱠᱚ ᱧᱟᱢᱚᱜ ᱜᱮᱭᱟ।
ᱟᱞᱮ ᱟᱞᱮ ᱫᱤᱥᱚᱢ ᱫᱚ ᱱᱟᱦᱟᱜ ᱼᱼ ᱧᱟᱢᱚᱜ ᱜᱮᱭᱟ ᱠᱚ ᱚᱱᱠᱟ ᱛᱷᱚᱲᱟ ᱠᱚᱢ ᱫᱷᱟᱨᱟ ᱜᱮ, ᱮᱸᱻ ᱡᱟᱜᱮ᱾ ᱡᱚᱢ ᱡᱚᱝ ᱥᱟᱫ ᱢᱮᱱᱟᱜᱼᱟ ᱱᱟᱦᱟᱜ ᱱᱚᱛᱮ ᱫᱚ। ᱟᱫᱚ ᱟᱨ ᱪᱤᱞᱤ ᱠᱚᱠᱚ ᱧᱟᱢᱚᱜᱼᱟ? ᱱᱮᱛᱟᱨ ᱫᱤᱱ ᱫᱚ ᱜᱚᱝᱠᱮ ᱵᱟᱹᱭᱦᱟᱹᱲ ᱠᱚᱨᱮ,
ᱵᱟᱹᱭᱦᱟᱹᱲ ᱠᱚᱨᱮ ᱦᱟᱸ ᱱᱮᱛᱟᱨ ᱫᱚ ᱦᱟᱹᱠᱩ ᱠᱚᱜᱮ ᱠᱚ ᱧᱟᱢᱚᱜᱼᱟ ᱵᱟᱹᱲᱛᱤ ᱫᱚ।
ᱟᱨ ᱜᱚᱝᱜᱷᱟ ᱠᱚ ᱨᱚᱠᱚᱡ ᱠᱚ ᱤᱭᱟᱹ ᱠᱚ ᱧᱟᱢᱚᱜ ᱟᱥᱮ ᱵᱟᱝ ᱚᱱᱛᱮ ᱫᱚ?
ᱦᱳᱭ ᱜᱚᱝᱜᱷᱟ ᱠᱚᱫᱚ ᱱᱟᱦᱟᱜ ᱼᱼ ᱡᱷᱟᱹᱯᱟᱭ ᱱᱟᱞᱟ ᱠᱚᱨᱮ ᱠᱚ ᱧᱟᱢᱚᱜᱼᱟ᱾ ᱟᱨ ᱨᱚᱠᱚᱡ ᱠᱚᱫᱚ ᱜᱟᱰᱟ ᱠᱚᱨᱮ ᱜᱮ ᱦᱟᱸᱜ ᱠᱚ ᱧᱟᱢᱚᱜᱼᱟ। ᱟᱨ ᱦᱟᱹᱠᱩ ᱫᱚ ᱱᱟᱦᱟᱜ ᱼᱼ ᱱᱤᱭᱟᱹ ᱵᱟᱛᱟᱨ ᱫᱚ ᱡᱟᱦᱟᱸ ᱛᱟᱦᱟᱸ ᱜᱮᱠᱚ ᱧᱟᱢᱚᱜ ᱜᱮᱭᱟ।
ᱟᱪᱪᱷᱟ ᱩᱱᱠᱩ ᱠᱚ ᱡᱚᱢ ᱵᱟᱲᱟ ᱠᱚᱨᱮ ᱜᱮ ᱫᱚ ᱡᱟᱦᱟᱱᱟᱜ ᱮᱴᱠᱮᱴᱚᱬᱮ ᱫᱚ ᱛᱚᱵᱮ ᱵᱟᱹᱱᱩᱜᱼᱟ ᱱᱚᱣᱟ ᱠᱚᱨᱮ ᱫᱚ ᱵᱟᱝ?
ᱵᱟᱹᱱᱩᱜᱼᱟ ᱜᱚᱝᱠᱮ।
ᱦᱮᱸ ᱟᱞᱮ ᱫᱤᱥᱚᱢ ᱫᱚ ᱱᱟᱦᱟᱜ ᱛᱷᱚᱲᱟ ᱟᱠᱟᱞ ᱧᱚᱜ ᱜᱮᱭᱟ ᱠᱚ। ᱦᱮᱸ ᱚᱱᱟ ᱠᱷᱚᱱᱟᱜ ᱡᱟᱜᱮ ᱡᱚᱢ ᱵᱟᱲᱟ ᱠᱚᱫᱚ ᱦᱩᱭᱩᱜ ᱜᱮᱭᱟ᱾ ᱟᱫᱚ ᱼᱼ ᱡᱟᱦᱟᱸ ᱞᱮᱠᱟ ᱡᱟᱹᱯᱟᱹᱭ ᱱᱟᱞᱟ ᱠᱚᱫᱚ ᱱᱚᱛᱮ ᱦᱚᱸ ᱢᱮᱱᱟᱜ ᱜᱮᱭᱟ᱾ ᱟᱨ ᱼᱼ ᱚᱱᱠᱟ ᱟᱸ ᱡᱟᱦᱟᱱ ᱚᱱᱠᱟ ᱞᱟᱹᱴᱩ ᱱᱟᱹᱭ ᱜᱟᱰᱟ ᱠᱚ ᱚᱱᱛᱮ ᱢᱮᱱᱟᱜᱼᱟ?
ᱞᱟᱹᱴᱩ ᱱᱟᱹᱭ ᱜᱟᱰᱟ ᱢᱮᱱᱟᱜᱼᱟ। ᱟᱞᱮ ᱱᱟᱠᱷᱟ ᱫᱚ ᱢᱮᱱᱟᱜ ᱜᱮᱭᱟ᱾
ᱟᱫᱚ ᱚᱱᱟ ᱱᱟᱹᱭ ᱜᱟᱰᱟ ᱠᱚᱨᱮ ᱫᱚ ᱪᱮᱫ ᱞᱮᱠᱟᱯᱮ ᱯᱟᱨᱚᱢ ᱵᱟᱲᱟᱜᱼᱟ ᱟᱯᱮ ᱫᱚ? ᱡᱟᱦᱚᱱ ᱚᱱᱠᱟ ᱯᱷᱩᱞ ᱠᱚᱯᱮ ᱵᱮᱱᱟᱣ ᱵᱟᱲᱟ ᱠᱚᱣᱟ ᱥᱮ ᱪᱮᱫ ᱞᱮᱠᱟ ᱯᱮ ᱯᱟᱨᱚᱢ ᱵᱟᱲᱟᱜ ᱠᱟᱱᱟ?
ᱦᱳᱭ ᱯᱷᱳᱞ ᱠᱚᱦᱚᱸ ᱢᱮᱱᱟᱜᱼᱟ᱾ ᱯᱳᱞ ᱠᱚᱨᱮ ᱜᱮᱞᱮ ᱯᱟᱨᱚᱢ ᱵᱟᱲᱟᱜᱼᱟ᱾
ᱟᱨ ᱞᱟᱹᱣᱠᱟᱹ ᱠᱚ ᱤᱭᱟᱹ ᱠᱚ ᱯᱟᱨᱚᱢᱚᱜᱼᱟ
ᱟᱞᱮ ᱱᱟᱠᱷᱟ ᱫᱚ ᱱᱟᱜ ᱱᱟᱹᱣᱠᱟᱹ ᱠᱚᱫᱚ ᱵᱟᱹᱱᱩᱜᱼᱟ᱾
ᱦᱮ ᱟᱞᱮ ᱱᱚᱠᱷᱟ ᱫᱚ ᱟᱞᱮ ᱫᱤᱥᱚᱢ ᱫᱚ ᱱᱟᱜ ᱚᱱᱠᱟ ᱞᱟᱹᱴᱩ ᱱᱟᱹᱭ ᱜᱟᱰᱟ ᱠᱚᱫᱚ ᱢᱮᱱᱟᱜ ᱜᱮᱭᱟ ᱟᱫᱚ ᱯᱟᱨᱚᱢᱚᱜ ᱞᱟᱹᱜᱤᱫ ᱟᱞᱮ ᱫᱚ ᱛᱷᱚᱲᱟ ᱥᱩᱵᱤᱫᱟ ᱧᱚᱜ ᱜᱮᱭᱟ। ᱦᱩᱸ ᱯᱷᱚᱞ ᱠᱚ ᱚᱱᱠᱟ ᱵᱮᱱᱟᱣ ᱠᱟᱱᱟ। ᱟᱨ ᱱᱚᱝᱠᱟ ᱟᱰᱮ ᱯᱟᱥᱮ ᱫᱚ ᱚᱝᱠᱟ ᱱᱟᱹᱭ ᱜᱟᱰᱟ ᱠᱚᱫᱚ ᱵᱟᱹᱱᱩᱜᱼᱟ, ᱤᱱᱠᱟᱹ ᱡᱷᱟᱨᱱᱟ ᱠᱚᱜᱮ ᱢᱮᱱᱟᱜᱼᱟ ᱱᱤᱭᱟᱹ ᱠᱚᱨᱮ ᱜᱮ ᱛᱳᱯᱳ ᱵᱟᱲᱟ ᱠᱚᱫᱚ ᱦᱳᱭᱳᱜᱼᱟ ᱟᱨ ᱟᱯᱮ ᱫᱚ ᱚᱠᱟ ᱠᱚᱨᱮ ᱛᱳᱯᱳ ᱫᱚᱯᱮ ᱪᱟᱞᱟᱜᱼᱟ ᱱᱟᱹᱭ ᱜᱟᱰᱟ ᱠᱚᱨᱮ ᱜᱮ ᱥᱮ ᱚᱠᱟ ᱥᱮᱜ?
ᱦᱳᱭ ᱱᱟᱹᱭ ᱜᱟᱰᱟ ᱠᱚᱨᱮ ᱦᱚᱸ ᱛᱳᱯᱳᱱ ᱦᱳᱭᱳᱜ ᱜᱮᱭᱟ᱾ ᱟᱨ ᱜᱷᱟᱨᱚᱸᱡᱽ ᱨᱮᱭᱟᱜ ᱠᱩᱧ ᱠᱚᱨᱮ ᱦᱚᱸ,
ᱚ ᱥᱟᱱᱟᱢ ᱞᱮᱠᱟᱱᱟᱜ ᱛᱮᱜᱮ ᱡᱟᱦᱟᱱ ᱮᱴᱠᱮᱴᱚᱬᱮ ᱫᱚ ᱵᱟᱹᱱᱩᱜᱼᱟ ᱟᱯᱮ ᱫᱤᱥᱚᱢ ᱫᱚ ᱛᱚᱵᱮ᱾
ᱦᱳᱭ ᱦᱳᱭ ᱟᱞᱮ ᱫᱤᱥᱚᱢ ᱫᱚ ᱚᱱᱠᱟᱱ ᱮᱴᱠᱮᱴᱚᱬᱮ ᱫᱚ ᱦᱟᱸᱜ ᱱᱤᱛ ᱫᱷᱟᱹᱵᱤᱡ ᱫᱚ ᱵᱟᱹᱱᱩᱜᱼᱟ᱾
ᱦᱳᱭ ᱦᱮᱸ ᱟᱞᱮ ᱫᱤᱥᱚᱢ ᱦᱚᱸ ᱚᱱᱠᱟ ᱵᱩᱨᱩ ᱫᱤᱥᱚᱢ ᱫᱚ ᱵᱟᱝ ᱠᱟᱱᱟ ᱩᱸ ᱴᱟᱰᱤ ᱫᱤᱥᱚᱢ ᱠᱟᱱ ᱜᱮᱭᱟ ᱟᱫᱚ ᱮᱱᱦᱚᱸ
ᱚᱝᱠᱟ ᱤᱱᱟᱹᱜ ᱮᱴᱠᱮᱴᱚᱬᱮ ᱫᱚ ᱵᱟᱝ ᱵᱚᱞᱮ ᱮᱱᱦᱚᱸ ᱛᱷᱚᱲᱟ ᱞᱮ ᱮᱴᱠᱮᱴᱚᱬᱮ ᱜᱚᱜ ᱜᱮᱭᱟ ᱱᱟᱦᱟᱜ ᱡᱟᱦᱟᱸ ᱞᱮᱠᱟ, ᱱᱚᱛᱮ ᱫᱚ ᱟᱸ ᱚᱱᱟ ᱞᱚᱞᱚ ᱥᱤᱛᱩᱝ ᱫᱤᱱ ᱦᱚᱲ ᱫᱚ ᱦᱟᱸᱜ ᱱᱟᱹᱭ ᱜᱟᱰᱟ ᱠᱚᱦᱚᱸ ᱥᱮ ᱱᱚᱣᱟ ᱡᱷᱟᱨᱱᱟ ᱠᱚᱦᱚᱸ ᱛᱷᱚᱲᱟ ᱟᱸᱡᱮᱫ ᱧᱚᱜᱚᱜ ᱜᱮᱭᱟ ᱟᱸ ᱟᱯᱮ ᱥᱮᱫ ᱫᱚ ᱪᱮᱫ ᱞᱮᱠᱟ ᱟᱸᱡᱮᱫᱚᱜᱼᱟ ᱥᱮ ᱵᱟᱝ?
ᱦᱳᱭ ᱜᱚᱢᱠᱮ ᱟᱞᱮᱻ ᱥᱮᱡ ᱫᱚ ᱱᱟᱦᱟᱜ ᱱᱟᱹᱭ ᱜᱟᱰᱟ ᱠᱚᱫᱚ ᱵᱟᱝ ᱟᱸᱡᱮᱫᱚᱜᱼᱟ᱾ ᱛᱚ ᱦᱟᱱᱟ ᱡᱚᱠᱷᱟᱡ, ᱱᱚᱣᱟ ᱡᱟᱹᱯᱟᱹᱭ ᱱᱟᱞᱟ ᱠᱚᱜᱮ ᱱᱟᱦᱟᱜ ᱟᱸᱡᱮᱫᱚᱜᱼᱟ᱾ ᱠᱩᱧ ᱠᱚᱨᱮᱱᱟᱜ ᱫᱟᱜ ᱦᱚᱸ ᱛᱟᱦᱮᱱ ᱜᱮᱭᱟ ᱱᱟᱹᱭ ᱜᱟᱰᱟ ᱨᱮᱱᱟᱜ ᱫᱟᱜ ᱦᱚᱸ ᱛᱟᱦᱮᱱ ᱜᱮᱭᱟ᱾
ᱟᱪᱪᱷᱟ ᱟᱯᱮ ᱮᱸ ᱡᱟᱦᱟᱸ ᱞᱮᱠᱟ ᱚᱱᱟ ᱥᱩᱨ ᱠᱚᱨᱮ ᱡᱟᱦᱟᱸ ᱞᱮᱠᱟ ᱱᱟᱹᱭ ᱜᱟᱰᱟ ᱢᱟ ᱢᱮᱱᱟᱜ ᱜᱮᱭᱟ, ᱢᱮᱱᱠᱷᱟᱱ ᱚᱱᱠᱟ ᱞᱟᱹᱴᱩ ᱫᱚᱨᱭᱟ ᱠᱚ ᱚᱱᱟ ᱥᱩᱨ ᱠᱚᱨᱮ ᱢᱮᱱᱟᱜᱼᱟ?
ᱵᱟᱝᱼᱟ ᱜᱚᱝᱠᱮ ᱚᱱᱠᱟᱱ ᱞᱟᱹᱴᱩ ᱫᱚᱨᱭᱟ ᱠᱚᱫᱚ ᱱᱟᱦᱟᱜ ᱵᱟᱹᱱᱩᱜᱼᱟ᱾
ᱟᱫᱚ ᱴᱷᱤᱠ ᱜᱮᱭᱟ ᱜᱚᱢᱠᱮ ᱚᱠᱛᱚ ᱠᱚ ᱱᱟᱦᱟᱸᱜ ᱦᱩᱭ ᱤᱫᱤᱭᱮᱱ ᱛᱟᱞᱟᱝᱟ ᱟᱫᱚ ᱢᱟ ᱤᱱᱠᱟᱹ ᱜᱮᱞᱟᱝ ᱨᱚᱯᱚᱲᱟ ᱟᱭᱢᱟ ᱥᱟᱨᱦᱟᱣ ᱛᱟᱦᱮᱱ ᱠᱟᱱᱟ
ᱦᱳᱭ ᱢᱟ ᱡᱚᱦᱟᱨ᱾